ᱦᱮᱞᱳ᱾
ᱦᱮᱸ, ᱞᱟᱹᱭ ᱢᱮ᱾
ᱟᱹᱰᱤ ᱵᱷᱤᱛᱤᱨ ᱨᱮ ᱨᱚᱲ ᱟᱸᱡᱚᱢᱚᱜ ᱠᱟᱱᱟ᱾
ᱪᱤᱠᱟᱹ ᱛᱮᱛᱚ? ᱯᱷᱟᱭᱤᱵ ᱡᱤ ᱱᱮᱴᱳᱣᱟᱨᱠ ᱮ ᱧᱟᱢᱮᱫ ᱛᱤᱧᱟᱭ᱾ ᱟᱨᱚ ᱩᱱᱟᱹᱜ ᱢᱚᱸᱡ ᱤᱧ ᱜᱟᱞᱢᱟᱨᱟᱣ ᱟᱢ ᱠᱟᱱᱟ ᱪᱤᱠᱟᱹ ᱞᱮᱠᱟᱛᱮ ᱵᱷᱤᱛᱤᱨ ᱨᱮᱢ ᱟᱸᱡᱚᱢᱮᱫ ᱛᱤᱧᱟᱹ?
ᱟᱪᱪᱷᱟ, ᱯᱷᱟᱭᱤᱵ ᱡᱤ ᱠᱷᱟᱹᱛᱤᱨ ᱜᱮ ᱤᱱᱠᱟᱹᱜ ᱠᱟᱱᱟ ᱡᱟᱹᱱᱤᱡ ᱪᱚ᱾
ᱟᱪᱪᱷᱟ ᱴᱷᱤᱠ ᱟᱪᱷᱮ ᱠᱚᱢᱯᱟᱱᱤ ᱥᱟᱞᱟᱜ ᱛᱮ ᱫᱚ ᱛᱟᱨᱯᱚᱨᱮ ᱟᱢᱜᱮ ᱪᱮᱫ ᱞᱮᱠᱟ ᱦᱮᱱᱟᱜ ᱠᱟᱜ ᱢᱮᱭᱟ?
ᱦᱟᱸ
ᱟᱢᱜᱮ ᱚᱠᱟ ᱞᱮᱠᱟ ᱦᱮᱱᱟᱜ ᱠᱟᱜ ᱢᱮᱭᱟ?
ᱵᱮᱥᱜᱤ, ᱵᱟᱹᱲᱤᱡ ᱛᱟᱦᱮᱸ ᱨᱮᱱᱟᱜ ᱪᱮᱫ ᱢᱮᱱᱟᱜᱼᱟ᱾ ᱡᱟᱦᱟᱸ ᱛᱤᱱ ᱜᱤ ᱵᱟᱧᱪᱟᱣ ᱛᱟᱦᱮᱱᱟ ᱮᱠᱫᱚᱢ᱾
ᱟᱹᱜᱩ ᱟᱹᱫᱤ, ᱠᱟᱛᱷᱟ ᱫᱚ ᱠᱟᱱ ᱜᱮᱭᱟ ᱵᱟᱝ ᱫᱚ ᱵᱟᱝ᱾ ᱮᱲᱮ ᱢᱟᱢ ᱮᱲᱮ ᱠᱤᱫᱤᱧ ᱵᱟᱝ ᱮᱢ ᱥᱮᱴᱮᱨ ᱞᱮᱱ ᱦᱟᱸ᱾
ᱦᱮᱸ᱾ ᱤᱧ ᱫᱚ ᱫᱚᱢᱮᱧ ᱥᱮᱱᱚᱜ ᱜᱮᱭᱟ ᱛᱚ᱾
ᱪᱤᱫᱟᱜ ᱫᱚ ᱵᱟᱢ ᱧᱮᱞᱟ ᱛᱤᱥ ᱫᱚᱢ ᱧᱮᱞᱟ?
ᱢᱟᱹᱱᱢᱤ ᱡᱤᱭᱚᱱ ᱧᱟᱢ ᱠᱟᱛᱮᱜ ᱜᱮ ᱵᱮᱠᱟᱨ ᱠᱟᱱᱟ᱾
ᱦᱩᱸ
ᱞᱟᱹᱭ ᱢᱟᱹᱱᱢᱤ ᱡᱤᱭᱚᱱ ᱧᱟᱢ ᱠᱟᱛᱮᱜ ᱜᱮ ᱵᱮᱠᱟᱨ ᱠᱟᱱᱟ?
ᱵᱟᱝ ᱜᱮ᱾
ᱟᱵᱚ ᱫᱚ ᱪᱮᱫ ᱠᱟᱱᱟ ᱢᱟᱥᱮ ᱞᱟᱹᱭ ᱢᱮ, ᱥᱚᱨᱵᱚᱵᱷᱩᱡᱤ ᱯᱨᱟᱱᱤ᱾ ᱢᱟᱱᱮ ᱟᱸᱰᱮ ᱟᱢ ᱵᱩᱡᱷᱟᱹᱣ ᱟᱵᱚ ᱫᱚ ᱠᱟᱱᱟ ᱵᱚᱱ ᱥᱚᱨᱵᱚᱵᱷᱩᱡᱤ ᱯᱨᱟᱱᱤ ᱥᱮ ᱪᱮᱫ᱾ ᱟᱵᱚ ᱫᱚ ᱜᱷᱟᱸᱥ ᱦᱚᱸᱵᱚᱱ ᱡᱚᱢᱟ ᱡᱤᱞ ᱦᱚᱸᱵᱚᱱ ᱡᱚᱢᱟ ᱵᱤᱞᱤ ᱦᱚᱸᱵᱚᱱ ᱡᱚᱢᱟ ᱦᱟᱹᱠᱩ ᱦᱚᱸᱵᱚᱱ ᱡᱚᱢ ᱠᱚᱣᱟ᱾
ᱦᱮᱸ᱾
ᱟᱨ ᱢᱩᱡ ᱦᱚᱸᱵᱚᱱ ᱡᱚᱢ ᱠᱚᱣᱟ᱾
ᱦᱮᱸ᱾
ᱛᱟᱦᱚᱞᱮᱢ ᱵᱩᱡ ᱫᱟᱲᱮᱭᱟᱜ ᱠᱟᱱᱟ ᱟᱵᱚ ᱪᱮ ᱡᱚ ᱵᱤᱞᱤ ᱦᱚᱸᱵᱚᱱ ᱡᱚᱢᱟ᱾
ᱦᱮᱸ᱾
ᱟᱢ ᱵᱩᱡ ᱢᱮ ᱡᱚ ᱛᱷᱟᱢᱟ ᱠᱚ ᱵᱚᱱ ᱠᱚᱨᱟᱣ ᱫᱟᱵᱚᱱ᱾ ᱛᱷᱟᱞᱮ ᱫᱟᱬᱟ ᱫᱚ ᱪᱮᱫᱟᱜ ᱵᱟᱢ ᱫᱟᱬᱟᱱᱟ? ᱵᱟᱨᱹᱥᱤᱧ ᱜᱟᱱ ᱟᱹᱨᱥᱤ ᱞᱮᱠᱟ ᱡᱤᱣᱮᱫ ᱦᱮᱱᱟᱜ ᱠᱟᱜ ᱢᱮ ᱱᱤᱛ ᱦᱮᱱᱟᱜ ᱢᱮ ᱫᱷᱤᱱᱟᱹᱝ ᱵᱟᱹᱱᱩᱜ ᱢᱮ ᱪᱮᱫ ᱮᱢ ᱪᱤᱠᱟᱹᱜᱼᱟ ᱚᱠ ᱚᱠᱟᱨᱮ ᱚᱦᱚᱢ ᱞᱟᱹᱠᱮᱭᱟ, ᱱᱤᱛᱚᱜ ᱫᱟᱲᱮ ᱦᱮᱱᱟᱜ ᱛᱟᱢ ᱫᱟᱬᱟ ᱟᱹᱜᱩ ᱢᱮ ᱢᱮᱫ ᱦᱮᱱᱟᱜ ᱛᱟᱢ ᱧᱮᱞ ᱟᱹᱜᱩᱭ ᱢᱮ ᱞᱩᱛᱩᱨ ᱦᱮᱱᱟᱜ ᱛᱟᱢ ᱟᱸᱡᱚᱢ ᱢᱮ᱾ ᱢᱚᱪᱟ ᱦᱮᱱᱟᱜ ᱛᱟᱢᱟ ᱨᱚᱲ ᱡᱚᱝ ᱢᱮ᱾ ᱴᱷᱤᱠ ᱥᱮ ᱤᱱᱟᱹ ᱠᱚ ᱟᱢ ᱡᱩᱫᱤ ᱵᱟᱢ ᱠᱚᱨᱟᱣ ᱞᱮᱫᱟ ᱛᱟᱦᱚᱞᱮ ᱟᱢ ᱦᱮᱸ
ᱚᱱᱚᱞᱤᱭᱟᱹ ᱠᱟᱱᱟᱢ᱾
ᱵᱟᱝ ᱛᱚ᱾
ᱠᱟᱛᱷᱟ ᱵᱷᱟᱜᱤᱢ ᱜᱟᱵᱟᱱ ᱫᱟ, ᱤᱧ ᱵᱟᱹᱧ ᱜᱟᱵᱟᱱ ᱫᱟᱲᱮᱭᱟᱜᱼᱟ᱾
ᱪᱤᱠᱟᱹ ᱛᱮ? ᱪᱤᱠᱟᱹᱛᱮ? ᱪᱤᱠᱟᱹᱛᱮ? ᱟᱞᱮ ᱫᱚ ᱪᱮᱫ ᱠᱚ ᱞᱟᱹᱭ-ᱟ᱾ ᱜᱟᱵᱟᱱ ᱫᱚ ᱪᱮᱫ ᱦᱚᱸ ᱵᱟᱝ ᱠᱟᱛᱷᱟ ᱨᱚᱲ ᱨᱚᱲᱛᱮ ᱨᱚᱲ ᱩᱰᱩᱠᱮᱱᱟ, ᱟᱨᱠᱤ
ᱦᱳᱭ ᱢᱟᱱᱮ ᱚᱱᱟ ᱢᱚᱱᱮᱨᱮ ᱛᱟᱦᱮᱱᱟ ᱛᱚᱵᱮ ᱛᱚ ᱩᱰᱩᱠᱚᱜᱼᱟ ᱤᱧ ᱫᱚ ᱡᱟᱦᱟᱸ ᱛᱤᱹᱜ ᱪᱮᱥᱴᱟ ᱠᱟᱛᱮᱫ ᱦᱚᱸ ᱚᱱᱟ ᱡᱤᱱᱤᱥ ᱫᱚ ᱵᱟᱹᱧ ᱠᱚᱨᱟᱣ ᱫᱟᱲᱮᱭᱟᱜᱼᱟ᱾
ᱦ ᱟᱨ ᱛᱚ ᱵᱟᱥᱛᱚᱵ ᱡᱤᱭᱚᱱ ᱨᱮᱱᱟᱜ ᱡᱟᱦᱟᱸ ᱤᱧ ᱪᱤᱛᱟᱹᱨᱤᱧ ᱥᱟᱵ ᱨᱟᱠᱟᱵᱟ ᱟᱫᱚ ᱤᱱᱟᱹ ᱫᱚ ᱜᱟᱢᱟᱱ ᱨᱮᱱᱟᱜ ᱫᱚ ᱪᱮᱫ ᱠᱟᱱᱟ ᱦᱳᱭ ᱱᱟᱥᱮᱱᱟᱜ ᱞᱟᱹᱭ ᱨᱮᱱᱟᱜ ᱞᱟᱹᱭᱦᱟᱹᱭᱱᱟ᱾ ᱟᱫᱚ ᱮᱢᱚᱱ ᱫᱤᱱ ᱮᱢᱚᱱ ᱨᱚᱲ ᱮᱢᱚᱱ ᱨᱚᱲ ᱦᱩᱭᱩᱜ ᱠᱟᱱᱟ ᱡᱟᱦᱟᱸ ᱫᱚ ᱠᱟᱱᱟ᱾ ᱦᱚᱲ ᱥᱟᱶ ᱨᱚᱲ ᱨᱚᱲ ᱛᱮ ᱨᱚᱲ ᱨᱚᱲ ᱛᱮ ᱟᱫᱚ ᱟᱹᱰᱤ ᱢᱚᱡᱽ ᱜᱤᱧ ᱟᱹᱭᱠᱟᱹᱣ ᱫᱟ ᱤᱧ ᱫᱚ ᱢᱚᱱᱮ ᱫᱤᱧ ᱱᱤᱝᱠᱟᱹᱜ ᱜᱮ ᱡᱩᱫᱤ ᱥᱟᱨᱟ ᱡᱤᱭᱚᱱ ᱨᱚᱲ ᱦᱩᱭ ᱠᱚᱜᱼᱟ ᱥᱮ ᱟᱹᱰᱤ ᱢᱚᱸᱡᱽ ᱜᱮ ᱛᱟᱦᱮᱸ ᱦᱩᱭ ᱠᱚᱜᱼᱟ᱾
ᱦᱮᱸ
ᱱᱤᱭᱟᱹ ᱫᱚ ᱚᱞᱯᱚ ᱫᱤᱱ ᱨᱮᱱᱟᱜ ᱛᱤᱱᱟᱹᱜ ᱫᱤᱱ ᱛᱟᱦᱮᱱᱟ ᱩᱱᱟᱹᱜ ᱫᱤᱱ ᱜᱮ ᱟᱵᱚᱣᱟᱜ ᱥᱟᱹᱜᱟᱹᱭ ᱫᱚ ᱤᱱᱟᱹ ᱛᱟᱭᱚᱢ ᱟᱢᱦᱚ ᱟᱢ ᱞᱮᱠᱟ ᱤᱧᱦᱚ ᱤᱧ ᱞᱮᱠᱟ᱾
ᱦᱮᱸ
ᱥᱩᱨ ᱥᱩᱯᱩᱨ ᱦᱚᱲ ᱦᱚᱸ ᱵᱟᱵᱚᱱ ᱩᱯᱨᱩᱢᱚᱜ ᱠᱟᱱ, ᱵᱟᱵᱚᱱ ᱵᱟᱰᱟᱭᱚᱜ ᱠᱟᱱ
ᱚᱱᱟᱜᱮ ᱦᱳᱭ ᱦᱳᱭ
ᱛᱟᱨᱯᱚᱨᱮ ᱞᱟᱹᱭ ᱢᱮ ᱠᱷᱚᱵᱚᱨ ᱠᱚ ᱵᱩᱜᱮ ᱵᱟᱹᱲᱤᱡ ᱵᱷᱟᱜᱤ ᱞᱟᱹᱭ ᱠᱷᱚᱵᱚᱨ ᱠᱚ ᱞᱟᱹᱭ ᱢᱮ ᱵᱩᱜᱤ ᱵᱟᱹᱲᱤᱡ ᱵᱷᱟᱜᱮᱭᱟᱜ
ᱪᱮᱫ ᱮᱢ ᱞᱟᱹᱭ ᱠᱮᱫᱟ?
ᱞᱟᱹᱭ ᱫᱟᱹᱧ ᱵᱩᱜᱤ ᱵᱟᱹᱲᱤᱡ ᱵᱷᱟᱜᱮᱭᱟᱜ ᱠᱚ
ᱦᱩᱸ ᱵᱷᱟᱜᱤ ᱜᱮ ᱱᱤᱛ ᱫᱚ
ᱱᱤᱛ ᱫᱚ ᱵᱟᱝ ᱛᱟᱦᱚᱞᱮ ᱟᱨ ᱯᱨᱤᱯᱟᱨᱮᱥᱚᱱ ᱠᱚᱫᱚᱢ ᱦᱟᱛᱟᱣ ᱮᱫᱟᱥᱮ ᱵᱟᱝ ᱯᱟᱲᱦᱟᱣ ᱨᱮᱱᱟᱜ ᱥᱮ ᱟᱫᱚ ᱚᱱᱠᱟᱜᱮ ᱚᱞ ᱯᱟᱲᱦᱟᱣ ᱠᱟᱛᱮᱫ ᱵᱮᱠᱟᱨᱮᱢ ᱛᱟᱦᱮᱱᱟ
ᱦᱮ ᱦᱟᱛᱟᱣ ᱦᱩᱭᱩᱜ ᱠᱟᱱᱟ᱾
ᱥᱮᱢ ᱧᱟᱢ ᱠᱟᱫᱟ ᱡᱟᱦᱟᱱ ᱪᱟᱹᱠᱨᱤ ᱢᱟᱹᱠᱨᱤ ᱠᱚ
ᱦᱳᱭ ᱧᱟᱢ ᱞᱮᱠᱷᱟᱡ ᱚᱱᱮ ᱱᱚᱱᱠᱟ ᱦᱚᱲ ᱥᱟᱶ ᱤᱧ ᱨᱚᱲ ᱵᱟᱲᱟ ᱠᱮᱭᱟ ᱤᱧ
ᱯᱟᱞᱮᱱ ᱵᱟᱠᱚ ᱞᱟᱹᱭᱟ ᱛᱤᱱᱟᱹᱜ ᱧᱟᱢᱚᱜᱼᱟ ᱩᱱᱟᱹᱜ ᱠᱷᱚᱡᱚᱜᱚᱜᱼᱟ᱾
ᱵᱟᱝ ᱵᱟᱝ
ᱵᱟᱝ ᱵᱟᱝ ᱠᱟᱛᱷᱟ ᱫᱚ ᱪᱮᱫ ᱤᱧ ᱞᱟᱹᱭᱟ ᱟᱢᱵᱟᱱᱤ ᱞᱮᱠᱟᱱ ᱦᱚᱲ ᱫᱤᱱᱟᱹᱢ ᱫᱤᱱ ᱞᱮᱠᱟᱱᱟᱜ ᱢᱤᱫ ᱠᱳᱴᱤ ᱴᱟᱠᱟ ᱠᱟ ᱠᱟᱛᱮᱫ ᱤᱱᱠᱟᱢ ᱛᱟᱭ ᱩᱱᱤ ᱦᱚᱲᱮ ᱞᱟᱹᱭᱟ ᱟᱨᱦᱚ ᱦᱟᱱᱟ ᱯᱨᱚᱡᱮᱠᱴᱴᱤᱧ ᱠᱚᱨᱟᱣᱟ᱾ ᱱᱚᱣᱟᱧ ᱠᱚᱨᱟᱣᱟ ᱦᱟᱱᱮ ᱱᱚᱣᱟᱧ ᱰᱮᱵᱷᱞᱚᱯᱤᱧᱟ
ᱩᱱᱤᱭᱟᱜ ᱠᱟᱛᱷᱟ ᱫᱚ ᱵᱟᱫ ᱛᱟᱭ ᱢᱮ
ᱟᱨ ᱱᱚᱝᱠᱟ ᱜᱮᱠᱚ ᱞᱟᱹᱭᱟ ᱡᱚ
ᱤᱧᱟᱹᱜ ᱡᱩᱫᱤ ᱡᱟᱦᱟᱸ ᱞᱮᱠᱟᱛᱮ ᱢᱤᱫ ᱠᱳᱴᱤ ᱡᱚᱫᱤ ᱦᱩᱭ ᱠᱚᱜ ᱛᱤᱧᱟᱹ ᱢᱤᱫᱠᱩᱴᱤ ᱫᱚ ᱟᱹᱰᱤᱲ ᱜᱟᱱ ᱯᱚᱧᱪᱟᱥ ᱦᱟᱡᱟᱨ ᱫᱚ ᱪᱤᱠᱟᱭᱭᱟ ᱛᱤᱱᱟᱹᱜ ᱤᱧ ᱞᱟᱹᱭᱟ ᱡᱟᱦᱟᱸ ᱛᱤᱱᱟᱹᱜ ᱜᱮ ᱵᱟᱛᱟᱣ ᱢᱮ
ᱦᱮᱸ
ᱯᱪ ᱜᱟᱱ ᱯᱚᱪᱟᱥ ᱞᱟᱠᱷ ᱟᱹᱰᱤᱰᱤ ᱵᱟᱟᱹᱲᱛᱮᱱᱟ ᱦ ᱪᱚᱞᱞᱤᱥ ᱞᱟᱠᱷ ᱠᱷᱟᱱ ᱜᱮ ᱦᱩᱭᱩᱜ ᱛᱤᱧᱟᱹ
ᱟᱪᱪᱷᱟ ᱞᱚᱴᱟᱨᱤ ᱴᱤᱠᱤᱴ ᱠᱟᱴᱟᱣ ᱢᱮ
ᱦᱮᱸ ᱚᱱᱟ ᱚᱱᱟ ᱫᱚ ᱦᱩᱭᱩᱜ ᱠᱟᱱ ᱛᱟᱦᱮᱱᱟ ᱚᱱᱟ ᱛᱚ ᱪᱮᱫ ᱠᱚ ᱞᱟᱹᱭᱟ? ᱜᱚᱞᱯᱚᱜ ᱠᱟᱱ ᱛᱟᱦᱮᱱᱟᱞᱮ ᱡᱮ ᱡᱩᱫᱤ ᱦᱟᱛᱟᱟᱣᱢ ᱞᱟᱴ ᱨᱮ ᱴᱤᱠᱤᱴ ᱯᱩᱨᱟᱹ ᱴᱮᱵᱤᱞ ᱦᱟᱛᱟᱣ ᱢᱮ ᱟᱞᱮ ᱞᱮ ᱜᱚᱞᱯᱚᱭᱟ ᱛᱤᱱᱟᱹᱜ ᱜᱟᱱ ᱫᱟᱢᱚᱜᱼᱟ ᱢᱤᱫᱴᱟᱝ ᱴᱮᱵᱤᱞ ᱨᱮᱱᱟᱜ ᱟᱫᱚ ᱟᱫᱚ ᱠᱤᱱ ᱞᱟᱹᱭ ᱮᱫᱟ ᱰᱷᱮᱨ ᱫᱚ ᱵᱟᱝ ᱫᱩᱭ ᱛᱷᱮᱠᱮ ᱛᱤᱱ ᱦᱟᱡᱟᱨ ᱴᱟᱠᱟ ᱡᱟᱹᱱᱤᱡ ᱛᱤᱱᱟᱹᱜ ᱫᱟᱢᱚᱜᱼᱟ ᱢᱤᱫᱴᱮᱱ ᱴᱮᱵᱤᱞ ᱨᱮᱱᱟᱜ
ᱟᱫᱚ ᱴᱮᱵᱤᱞ ᱨᱮᱱᱟᱜ ᱥᱟᱭᱤᱡᱽ ᱧᱮᱞ ᱦᱩᱭᱩᱜ ᱟᱥᱮ ᱛᱤᱱᱟᱹᱜ ᱢᱟᱨᱟᱝᱼᱟ ᱚᱠᱟ ᱞᱮᱠᱟ ᱫᱟᱢᱚᱜᱚᱜᱼᱟ ᱩᱱᱤ ᱫᱚ ᱟᱢ ᱫᱚ ᱯᱟᱛᱟ ᱦᱤᱥᱟᱹᱵ ᱫᱟᱢ ᱥᱟᱛ ᱴᱟᱠᱟ ᱠᱟᱛᱮᱫ ᱯᱟᱛᱟ
ᱦᱳᱭᱛᱚ ᱥᱟᱛ ᱴᱟᱠᱟ ᱯᱟᱛᱟ ᱫᱚ ᱦᱳᱭᱪᱚ ᱥᱮ ᱚᱱᱟ ᱴᱮᱵᱤᱞ ᱨᱮ ᱡᱟᱦᱟᱸ ᱛᱤᱱᱟᱹᱜ ᱠᱚ ᱟᱴᱷᱮᱨ ᱛᱟᱜᱼᱟ ᱱᱚᱨᱢᱟᱞ ᱴᱮᱵᱤᱞ ᱡᱟᱦᱟᱸ ᱨᱮᱜᱩᱞᱟᱨ ᱴᱮᱵᱤᱞ ᱦᱳᱭᱳ ᱜᱮ ᱫᱚᱢᱮ ᱢᱟᱨᱟᱝᱼᱟ ᱵᱟᱹᱧ ᱞᱟᱹᱭ ᱮᱫᱟ ᱡᱟᱦᱟᱸ ᱧᱮᱞ ᱵᱟᱲᱟᱭ ᱜᱮᱭᱟ ᱵᱚᱱ ᱵᱟᱥᱴᱮᱱᱰ ᱠᱚᱨᱮ ᱚᱱᱟ ᱛᱤᱱᱟᱹᱜ ᱫᱟᱢ ᱞᱟᱹᱭ ᱢᱮᱥᱮ
ᱦᱩᱸ ᱦᱩᱰᱤᱧ ᱴᱮᱵᱤᱞ ᱨᱮᱦᱚᱸ ᱦᱚᱲᱟᱜ ᱢᱟᱞ ᱠᱚ ᱥᱟᱸᱜᱮ ᱛᱟᱦᱮᱱ ᱛᱟᱠᱚ ᱜᱮᱭᱟ ᱟᱫᱚ ᱚᱱᱮ ᱛᱩᱧ ᱢᱮᱛᱟᱜ ᱢᱮ ᱯᱤᱥ ᱩᱯᱚᱨ ᱱᱤᱨᱵᱷᱚᱨ ᱥᱟᱵ ᱠᱟᱜ ᱢᱮ ᱥᱮᱢ ᱩᱯᱚᱨ ᱱᱤᱨᱵᱷᱚᱨ ᱚᱱᱟ ᱰᱮᱲᱥᱚ ᱥᱤᱢ ᱛᱤᱱᱥᱚ ᱥᱤᱢ ᱦᱮᱸ ᱥᱮ
ᱡᱟᱭᱦᱳᱠ ᱡᱟᱦᱟᱸ ᱞᱮᱠᱟ ᱜᱮ ᱟᱫᱚ ᱞᱟᱹᱭ ᱢᱮᱥᱮ ᱢᱟᱱᱮ ᱛᱤᱱᱟᱹᱜ ᱦᱩᱭᱩᱜᱼᱟ
ᱢᱚᱴᱟ ᱢᱩᱴᱤ ᱟᱢ ᱥᱟᱵ ᱫᱟᱲᱮᱭᱢ ᱪᱟᱨ ᱛᱷᱮᱠᱮ ᱪᱷᱚ ᱦᱟᱡᱟᱨ ᱴᱟᱠᱟ
ᱪᱷᱚ ᱦᱟᱡᱟᱨ ᱴᱟᱠᱟ ᱥᱟᱵ ᱠᱤᱫᱟᱹᱧ
ᱦᱮᱸ
ᱚᱱᱟᱜᱮ ᱩᱱᱟᱹᱜ ᱪᱷᱚ ᱩᱱᱟᱹᱜ ᱪᱷᱚ ᱦᱟᱡᱟᱨ ᱴᱟᱠᱟ ᱫᱚ ᱵᱟ ᱠᱤᱱ ᱢᱤᱛᱟᱹᱧ ᱠᱟᱱᱟ ᱩᱱᱠᱤᱱ ᱠᱤᱱ ᱞᱟᱹᱭᱮᱫᱟ ᱚᱱᱟ ᱪᱮᱫ ᱠᱚ ᱪᱚᱝ ᱠᱤᱱ ᱜᱚᱞᱯᱚ ᱭᱮᱫᱟ ᱠᱤᱱ ᱞᱟᱹᱭ ᱮᱫᱟ ᱠᱤᱱ ᱡᱩᱫᱤ ᱦᱩᱲᱩ ᱛᱩᱫ ᱟᱡᱚᱢ ᱠᱟᱜᱼᱟ ᱛᱚ
ᱦᱩᱸ
ᱞᱟᱹᱭ ᱮᱫᱟ ᱠᱤᱱ ᱡᱩᱫᱤ ᱦᱩᱞᱩᱫ ᱜᱟᱶ ᱞᱤᱧ ᱥᱮᱱᱚᱜᱼᱟ ᱴᱤᱠᱤᱴ ᱠᱟᱴᱟᱣ ᱛᱟᱦᱚᱞᱮ ᱢᱤᱫᱴᱮᱱ ᱵᱟ ᱢᱤᱫᱴᱮᱱ ᱫᱚᱢ ᱧᱟᱢᱟ ᱟᱨ ᱵᱟᱝ ᱫᱚᱠᱤᱱ ᱥᱮᱱ ᱞᱮᱱᱟ ᱯᱚᱭᱞᱟ ᱢᱟᱱᱮ ᱟᱠᱠᱷᱟᱱ ᱨᱮ ᱦᱮᱸ ᱥᱮ ᱞᱟᱹᱭ ᱟᱠᱤᱱ ᱞᱚᱴᱟᱨᱤ ᱠᱟᱴᱟᱣ ᱦᱩᱭᱩᱜᱼᱟ ᱞᱚᱴᱟᱨᱤ ᱵᱚᱱ ᱠᱟᱴᱟᱣᱟ ᱟᱫᱚ ᱪᱮᱫ ᱧᱟᱢ ᱞᱮᱫᱟ ᱟᱫᱚ ᱞᱮ ᱞᱟᱹᱭ ᱮᱫᱟ ᱱᱤᱝᱠᱟᱹ ᱫᱚ ᱡᱷᱚᱛᱚ ᱜᱮ ᱤᱱᱠᱟᱹ ᱠᱟᱴᱟᱣ ᱪᱟᱵᱟ ᱦᱩᱭᱩᱜᱼᱟ ᱢᱤᱫ ᱫᱷᱟᱣ ᱟᱫᱚ ᱯᱚᱭᱥᱟ ᱵᱟᱹᱱᱩᱜ ᱛᱟᱞᱮᱭᱟ ᱵᱟᱞᱮ ᱠᱟᱴᱟᱣ ᱫᱟᱲᱮ ᱟᱠᱟᱫᱟ
ᱟᱪᱪᱷᱟ ᱡᱷᱚᱛᱚ ᱠᱟᱴᱟᱣ ᱪᱟᱵᱟ ᱫᱚ ᱜᱮᱨᱮᱱᱴᱤ ᱛᱚ ᱟᱨ ᱵᱟᱹᱱᱩᱜ ᱟᱠᱟᱫᱟ ᱟᱢ ᱜᱮᱨᱮᱱᱴᱤ ᱮᱢ ᱫᱟᱲᱮᱭᱟᱢᱟ ᱴᱮᱵᱤᱞ ᱨᱮ ᱦᱚᱭᱛᱳ ᱧᱩᱨᱦᱩ ᱠᱷᱟᱱ ᱧᱩᱨᱦᱩ ᱦᱚᱸ ᱫᱟᱲᱮᱭᱟᱜᱼᱟ ᱟᱨ ᱵᱟᱠᱷᱟᱱ ᱫᱚ ᱵᱩᱲᱟᱹ ᱟᱸᱜᱩᱞ
ᱦᱮᱸ ᱧᱩᱨᱩᱜ ᱜᱮᱭᱟ
ᱡᱩᱫᱤ ᱤᱧᱟᱹᱜ ᱫᱚ ᱪᱷᱚ ᱦᱟᱡᱟᱨ ᱤᱧᱟᱹᱜ ᱫᱚ ᱢᱮᱱ ᱪᱷᱚ ᱦᱟᱡᱟᱨ ᱴᱟᱠᱟ ᱨᱮᱱᱟᱜ ᱡᱩᱫᱤ ᱟᱢ ᱴᱤᱠᱤᱴᱮᱢ ᱠᱟᱴᱟᱣᱟ ᱥᱮ ᱯᱟᱸᱪ ᱦᱟᱡᱟᱨ ᱴᱟᱠᱟ ᱨᱮᱱᱟᱜ ᱤᱧ ᱦᱤᱥᱟᱹᱵ ᱮᱫᱟ ᱚᱸᱰᱮ ᱡᱩᱫᱤ ᱫᱟᱱ ᱡᱩᱫᱤ ᱟᱨ ᱚᱸᱰᱮ ᱡᱩᱫᱤ ᱫᱟᱱ ᱜᱮ ᱡᱩᱫᱤ ᱯᱮᱭᱟ ᱜᱮᱨᱮᱱᱴᱤ ᱡᱩᱫᱤ ᱧᱩᱨᱦᱩᱜᱼᱟ ᱪᱷᱚᱥᱚ ᱠᱟᱛᱮᱫ ᱛᱤᱱ ᱪᱷᱚᱠ ᱟᱴᱷᱨᱚᱥᱚ ᱴᱟᱠᱟ ᱵᱟᱫ ᱵᱟᱠᱤ ᱛᱚ ᱮᱸᱜᱟ ᱠᱟᱹᱴᱩᱵ
ᱦᱮᱸ ᱟᱴᱷᱨᱚᱥᱚ ᱴᱟᱠᱟ ᱛᱚ ᱠᱟᱹᱴᱤᱡ ᱠᱚᱢ ᱜᱮᱭᱟ
ᱛᱟᱦᱚᱞᱮ ᱫᱚ ᱚᱱᱟ ᱠᱷᱟᱹᱛᱤᱨ ᱯᱮᱭᱟ ᱫᱟᱢ ᱡᱩᱫᱤ ᱦᱤᱡᱩᱜᱼᱟ ᱜᱮᱨᱮᱱᱴᱤ ᱟᱜ ᱫᱟᱢ ᱦᱚᱸ
ᱠᱩᱲᱤ ᱛᱮᱜᱮ ᱛᱤᱨᱤᱥ ᱦᱟᱡᱟᱨ ᱴᱟᱠᱟ ᱯᱟᱸᱪ ᱦᱟᱡᱟᱨ ᱨᱮ ᱠᱩᱲᱤ ᱛᱤᱨᱤᱥ ᱦᱟᱡᱟᱨ ᱴᱟᱠᱟᱢ ᱧᱟᱢᱟ ᱛᱚᱵᱩ ᱵᱷᱟᱜᱤ
ᱟᱨᱮ ᱵᱟᱵᱟ ᱚᱱᱟ ᱛᱚ ᱟᱨ ᱵᱟᱠᱚ ᱞᱟᱹᱭᱟ ᱚᱱᱟ ᱫᱚ ᱢᱚᱞᱚᱝ ᱡᱚᱥ ᱚᱱᱟ ᱫᱚ ᱪᱮᱫ ᱞᱮᱠᱟ ᱟᱢ ᱚᱠᱟ ᱞᱮᱠᱟ ᱢᱚᱞᱚᱝ ᱦᱮᱱᱟᱜ ᱛᱟᱢᱟ ᱟᱞᱮ ᱟᱛᱳ ᱨᱮᱱ ᱵᱟᱨ ᱵᱟᱨ ᱦᱚᱲ ᱩᱱᱤ ᱢᱟ ᱴᱷᱮᱞᱟᱣ ᱴᱷᱮᱞᱟᱣ ᱛᱮᱠᱚ ᱤᱫᱤᱭᱮ ᱠᱟᱱᱟ ᱪᱚ ᱥᱮᱭᱟᱜ ᱠᱟᱴᱟᱣ ᱢᱮ ᱛᱮᱦᱮᱧ ᱫᱚ ᱦᱮᱱᱟᱜ ᱟᱠᱟᱫᱟ ᱟᱢᱟᱜ ᱢᱚᱞᱚᱝ ᱨᱮ ᱫᱟᱹᱴ ᱞᱟᱹᱭ ᱮᱫᱟ ᱩᱱᱟᱹᱜ ᱫᱤᱱᱤᱧ ᱠᱟᱴᱟᱣ ᱠᱮᱫᱟ ᱵᱟᱹᱧ ᱧᱟᱢ ᱟᱠᱟᱫᱟ
ᱤᱜᱩᱻ ᱚᱸᱰᱮ ᱜᱮᱠᱚ ᱢᱮᱱᱟᱜ ᱠᱚᱣᱟ ᱞᱟᱹᱭ ᱢᱮ
ᱟᱫᱚ ᱪᱮᱫ ᱩᱱᱤ ᱵᱟᱝ ᱵᱩᱝ ᱵᱟᱝ ᱵᱩᱝ ᱪᱚᱥᱮ ᱫᱮᱡᱚᱜ-ᱟᱢ ᱥᱮ ᱢᱚᱴᱚᱨ ᱥᱟᱭᱠᱮᱞ ᱨᱮ ᱤᱧᱤᱧ ᱤᱫᱤᱭᱮᱜ ᱢᱮᱭᱟ
ᱪᱮᱜ ᱵᱤᱥ ᱯᱮ ᱮᱢ ᱠᱟᱫᱟ ᱜᱚᱡ ᱮᱱ ᱛᱤᱧᱟ ᱠᱚ ᱤᱧ ᱨᱮᱱ ᱫᱚ ᱛᱚᱵᱮ ᱡᱚᱢ ᱠᱮᱫᱟ ᱠᱚ ᱦᱳᱭ ᱟᱫᱚ ᱩᱱᱤ ᱫᱚ ᱫᱚᱢᱮᱜᱮ ᱞᱟᱠᱤ ᱜᱮᱭᱟᱭ ᱥᱮ ᱪᱮᱫ
ᱦᱩᱸ ᱢᱤᱫ ᱞᱟᱠᱷ
ᱢᱤᱫ ᱞᱟᱠᱷ ᱴᱟᱠᱟ
ᱦᱮᱸ ᱢᱮᱜᱴᱟᱝ ᱴᱤᱠᱤᱴ ᱨᱮ ᱯᱟᱛᱟᱭ ᱦᱟᱛᱟᱣ ᱞᱮᱫᱟ ᱢᱤᱫ ᱞᱟᱠᱷ ᱴᱟᱠᱟ
ᱛᱤᱱᱟᱹᱜ ᱴᱟᱠᱟ ᱨᱮᱱᱟᱜ-ᱮ ᱦᱟᱛᱟᱣ ᱞᱮᱫᱟ?
ᱩᱸᱻ ᱮᱠᱥᱚ ᱠᱩᱲᱤ ᱴᱟᱠᱟ
ᱩᱨᱮ ᱵᱟᱯᱨᱮ ᱤᱧ ᱫᱚ
ᱵᱟᱨ ᱦᱚᱲ ᱚᱝᱠᱟ ᱠᱤᱱ ᱦᱟᱛᱟᱣ ᱠᱟᱫᱟ ᱵᱟᱨ ᱦᱚᱲ ᱢᱟᱱᱮ ᱟᱨ ᱢᱤᱫᱴᱟᱝ ᱟᱨ ᱢᱤᱫ ᱴᱟᱝ ᱫᱤᱱ ᱟᱨ ᱢᱤᱫ ᱦᱚᱲᱮ ᱦᱟᱛᱟᱣ ᱠᱟᱫᱟ ᱟᱞᱮ ᱟᱹᱛᱩ ᱨᱮ ᱚᱝᱠᱟ ᱵᱟᱨ ᱞᱟᱠᱷ ᱴᱟᱠᱟ ᱵᱟᱨ ᱦᱚᱲ ᱠᱤᱱ ᱧᱟᱢ ᱠᱟᱫᱟ, ᱢᱤᱫ ᱞᱟᱠᱷ ᱠᱟᱛᱮᱫ
ᱦᱩᱸ
ᱚᱱᱠᱟ ᱟᱨ ᱢᱮᱨᱚᱢ ᱤᱫᱤ ᱠᱟᱜ ᱠᱚᱣᱟᱢ ᱥᱮ ᱪᱮᱫ
ᱦᱩᱸ
ᱚ, ᱤᱱᱟᱹᱢ ᱞᱟᱹᱭᱫᱟ ᱚᱲᱟᱜ ᱨᱮᱫᱚ ᱵᱟᱹᱧ ᱠᱟᱹᱢᱤ ᱜᱮᱭᱟ
ᱢᱮᱨᱚᱢ ᱫᱚ ᱵᱟᱠᱷᱟᱡ ᱟᱲᱟᱜ ᱦᱚᱪᱚ ᱢᱮᱭᱟ ᱵᱟᱹᱱᱩᱜ ᱠᱚᱛᱟ ᱞᱮᱭᱟ ᱚᱲᱟᱜ ᱦᱚᱲ
ᱯᱮᱲᱟ ᱦᱤᱨᱤ
ᱯᱮᱲᱟ ᱦᱤᱨᱤ ᱫᱚ ᱵᱟ ᱠᱟᱢᱤ ᱠᱟᱱᱟ ᱠᱚ ᱚᱲᱟᱜ ᱞᱟᱹᱜᱤ ᱱᱚᱜ-ᱚᱭ ᱚᱸᱰᱮ
ᱚ, ᱚᱲᱟᱜ ᱡᱩᱫ ᱫᱟᱯᱮ
ᱦᱩᱸ ᱟᱨᱚ ᱱᱚᱜ-ᱚᱭ ᱤᱭᱟᱹ ᱠᱟᱛᱮᱜ ᱴᱤᱭᱩᱥᱚᱱ ᱟᱨ ᱤᱭᱟᱹ ᱠᱟᱛᱮ ᱪᱷᱩᱴᱤ ᱠᱟᱛᱮ ᱟᱫᱚ ᱞᱟᱹᱭᱫᱟᱹᱧ ᱛᱟᱦᱞᱮ ᱠᱟᱹᱴᱤᱡ ᱟᱲᱟᱜ ᱠᱚᱣᱟᱹᱧ ᱵᱟ ᱟᱭᱳᱭ ᱮᱜᱮᱨᱟᱭ ᱦᱮᱡ ᱠᱟᱛᱮ ᱞᱟᱹᱭᱟᱭ ᱥᱩᱫᱩ ᱜᱮ ᱫᱩᱲᱩᱵ ᱟᱠᱟᱱ ᱵᱟᱢ ᱟᱲᱟᱜ ᱞᱮᱫ ᱠᱚᱣᱟ ᱠᱟᱹᱴᱤᱡ
ᱚᱠᱚᱭ ᱮᱜᱮᱨ ᱢᱮᱭᱟ
ᱤᱧ ᱟᱭᱳ ᱮᱜᱮᱨᱟᱭ ᱦᱮᱡ ᱠᱟᱛᱮᱫ, ᱞᱟᱹᱭᱟ ᱢᱮᱨᱚᱢ ᱵᱟᱢ ᱟᱲᱟᱜ ᱫᱟᱲᱮ ᱠᱟᱜ
ᱟᱻᱪᱪᱷᱟ ᱮᱜᱮᱨ ᱫᱚ ᱮᱜᱮᱨ ᱵᱟᱠᱷᱟᱱ ᱫᱚ ᱚᱝᱠᱟ ᱡᱩᱫᱤ ᱡᱚᱢ ᱵᱩᱥᱩᱵ ᱤᱡ ᱞᱮᱠᱟᱢ ᱫᱩᱲᱩᱵ ᱠᱚᱜ-ᱟ
ᱚᱱᱟᱛᱮ ᱟᱲᱟᱜ ᱠᱮᱜ ᱠᱚᱣᱟᱹᱧ
ᱦᱮᱸ
ᱤᱧ ᱡᱟ ᱜᱮ ᱦᱚᱲ ᱥᱟᱶ ᱨᱚᱲ ᱦᱚᱸ ᱦᱩᱭᱩᱜ ᱛᱤᱧᱟᱹ ᱯᱟᱭᱥᱟ ᱦᱚᱸ ᱦᱳᱭᱳᱜ-ᱟ
ᱦᱮᱸ ᱢᱮᱨᱚᱢ ᱜᱩᱯᱤ ᱦᱚᱸ ᱦᱳᱭᱳᱜ-ᱟ
ᱫᱚᱢᱮ ᱠᱩᱥᱤ
ᱧᱮᱞ ᱢᱮ ᱚᱠᱟ ᱛᱚᱞᱟ ᱠᱚᱨᱮᱜ ᱠᱚ ᱫᱚᱦᱚ ᱠᱟᱫᱟ ᱠᱚ ᱵᱩᱪᱟᱢ ᱴᱷᱮᱞᱟ ᱚᱱᱟ ᱤᱭᱩᱨᱤ ᱫᱟᱜ ᱠᱚ ᱵᱤᱥ ᱠᱚᱠᱚ ᱮᱢ ᱠᱟᱜ ᱠᱷᱟᱱ ᱛᱚᱞᱟᱨᱮ
ᱤᱭᱟᱹ ᱜᱷᱟᱸᱥ ᱜᱚᱡ, ᱜᱷᱟᱸᱥ ᱜᱚᱡ ᱨᱟᱱ ᱦᱚᱸᱠᱚ ᱮᱢ ᱠᱟᱣᱫᱟ ᱟᱨ ᱚᱸᱰᱮ ᱠᱟᱹᱴᱤᱡ ᱱᱩᱠᱩ ᱟᱛᱤᱧ ᱦᱚᱸᱠᱚ ᱟᱛᱤᱧ ᱠᱟᱱ ᱛᱟᱸᱦᱮᱱᱟ
ᱚᱱᱟ ᱜᱮᱛᱩᱧ ᱞᱟᱹᱭᱫᱟ ᱧᱮᱞ ᱢᱮ ᱡᱚᱢ ᱞᱟᱹᱴᱤᱡ ᱠᱚᱜ ᱛᱟᱢ ᱛᱮᱠᱚ ᱛᱷᱤᱨ ᱠᱚᱜ-ᱟ ᱛᱤᱱᱟᱹᱜ ᱵᱟᱢ ᱯᱚᱭᱥᱟ ᱠᱮᱫ ᱤᱧ ᱥᱟᱞᱟᱜ ᱜᱟᱞᱢᱟᱨᱟᱣ ᱛᱮ ᱩᱱᱟᱹᱜ ᱪᱟᱞᱟᱜ ᱛᱟᱢᱟ
ᱡᱟᱢ ᱞᱟᱹᱭ ᱠᱟᱜ
ᱠᱟᱛᱷᱟ ᱫᱚ ᱤᱱᱟᱹᱜᱮ ᱩᱱᱟᱹᱜ ᱫᱤᱱ ᱛᱟᱦᱞᱮ ᱪᱮᱫ ᱞᱮᱠᱟᱢ ᱛᱟᱦᱮᱸ ᱠᱟᱱᱟ ᱪᱮᱫ ᱴᱟᱥᱠ ᱠᱚᱢ ᱯᱩᱨᱟᱹᱣᱮᱫ ᱛᱟᱦᱮᱸᱜ ᱥᱮ ᱵᱟ ᱩᱱᱟᱹᱜ ᱫᱤᱱ
ᱦᱳᱭ ᱟᱨ ᱠᱤ ᱤᱧ ᱫᱚ ᱚᱱᱮ ᱚᱝᱠᱟ ᱦᱚᱲ ᱵᱟᱝᱠᱚ ᱧᱟᱢᱚᱜ ᱠᱟᱱᱟ ᱥᱮ ᱚᱱᱮ ᱧᱮᱞ ᱢᱮ ᱤᱧ ᱥᱩᱫᱩᱧ ᱞᱟᱹᱭᱫᱟ ᱤᱧ ᱢᱤᱱᱤᱧᱟ ᱪᱮᱞᱮ ᱦᱚᱸ ᱵᱟᱹᱧ ᱧᱟᱢᱮᱫ ᱠᱚᱣᱟ ᱟᱨ ᱱᱤᱛᱚᱜ ᱢᱤᱫ ᱫᱷᱟᱣᱤᱧ ᱢᱮᱥᱮᱡᱽ ᱠᱟᱫᱟ ᱛᱤᱱᱟᱹᱜ ᱦᱚᱲᱮᱢ ᱯᱮ ᱯᱩᱱ ᱦᱚᱲ ᱢᱟᱱᱮ ᱞᱟᱹᱭᱟᱜᱼᱟ ᱠᱚ, ᱟᱫᱚ ᱢᱟ ᱤᱧᱫᱚ ᱚᱠᱚᱭ ᱥᱟᱶᱤᱧ ᱨᱚᱲ ᱦᱮᱸ ᱤᱧ ᱫᱚ ᱢᱤᱫ ᱦᱚᱲᱚᱲ ᱫᱚᱨᱠᱟᱨ ᱛᱤᱧ ᱛᱟᱨᱯᱚᱨ ᱟᱨ ᱢᱤᱫ ᱦᱚᱲ ᱫᱚᱨᱠᱟᱨ ᱛᱟᱨᱯᱚᱨ ᱟᱨ ᱡᱚᱠᱷᱚᱱᱤᱧ ᱞᱟᱹᱭ ᱡᱚᱠᱷᱚᱱ ᱦᱚᱲᱤᱧ ᱯᱟᱸᱡᱟ ᱠᱚᱣᱟ ᱛᱚᱠᱷᱚᱱ ᱫᱚ ᱪᱮᱵᱤ ᱦᱚᱸ ᱵᱟᱹᱧ ᱧᱟᱢᱟ᱾ ᱚᱠᱟ ᱡᱚᱠᱷᱚᱱ ᱵᱟᱢ ᱯᱟᱱᱡᱟ ᱠᱚᱣᱟ ᱩᱱ ᱫᱚ ᱫᱚᱢᱮᱢ ᱧᱟᱢ ᱠᱚᱣᱟ ᱚᱱᱮ ᱚᱱᱠᱟ
ᱚ ᱟᱢ ᱢᱮᱥᱮᱡᱽ ᱞᱮᱫ ᱛᱟᱦᱮᱸ ᱤᱧ ᱫᱚ ᱵᱟᱹᱧ ᱵᱟᱰᱟᱭ ᱛᱟᱦᱮᱸᱜᱼᱟ ᱤᱧ ᱫᱚ ᱮᱢᱱᱤ ᱛᱮᱜᱤᱧ ᱧᱮᱞ ᱠᱮᱫ ᱛᱟᱢ᱾ ᱟᱫᱚᱧ ᱞᱮᱫᱟ ᱦᱟᱯᱮ ᱱᱩᱹᱭ ᱥᱟᱦᱚ ᱦᱚᱡᱚ ᱜᱚᱡᱚᱭᱮᱱᱟᱱᱮ ᱮᱢ ᱜᱷᱟᱲᱝ ᱢᱟᱲᱟᱝ ᱜᱮ ᱢᱤᱫᱴᱟᱝ ᱠᱚᱲᱟ ᱥᱟ ᱥᱟᱞᱟᱜ ᱜᱟᱞᱢᱟᱨᱟᱣ ᱠᱮᱫᱟ ᱟᱫᱚ ᱩᱱᱤ ᱞᱟᱹᱭ ᱫᱚ ᱤᱧᱤᱧ ᱯᱷᱳᱱᱟ ᱟᱫᱚᱧ ᱫᱚ ᱤᱧᱟᱹᱜ᱾ ᱴᱟᱥ ᱟᱹᱨᱤ ᱯᱩᱨᱟᱹᱜ ᱛᱤᱧᱟᱹ ᱟᱫᱚᱭ ᱞᱟᱹᱭᱟ ᱵᱟᱝ ᱤᱧ ᱯᱷᱳᱱᱟᱹᱧ ᱛᱟᱦᱚᱞᱮ ᱟᱨ ᱢᱤᱫᱴᱟᱝ ᱟᱫᱚᱧ ᱞᱟᱹᱭᱫᱟ ᱚᱱᱟ ᱜᱮᱛᱚ᱾ ᱤᱧ ᱯᱷᱳᱱ ᱞᱮᱠᱷᱟᱱ ᱛᱚ ᱱᱟᱯᱟᱭ ᱠᱚᱜᱼᱟ ᱟᱫᱚ ᱤᱧ ᱛᱟᱦᱮᱸᱛ ᱢᱟ ᱛᱟᱦᱞᱮ ᱯᱷᱳᱱ ᱢᱮ ᱟᱭᱟᱜ ᱛᱮᱜᱮ ᱜᱟᱞᱢᱟᱨᱟᱣ ᱠᱤᱫᱟᱹᱧ ᱟᱫᱚ ᱤᱧᱟᱹᱜ ᱴᱟᱥ ᱫᱚ ᱵᱟᱝ ᱯᱩᱨᱟᱹᱣ ᱞᱮᱱᱟ
ᱥᱤᱵ ᱫᱟᱹᱧ ᱥᱩᱫᱷᱩ ᱨᱮ ᱥᱤᱵᱫᱟᱹᱧ
ᱤᱧᱟᱜ ᱟᱫᱚ ᱨᱤᱥᱤᱵᱷ ᱛᱚ ᱩᱠᱩᱨ ᱠᱚᱞ ᱵᱟᱝ ᱦᱤᱡᱩᱜ ᱠᱟᱱᱟ ᱟᱫᱚᱧ ᱞᱮᱫᱟᱹᱭᱟ ᱮᱠᱥᱚ ᱟᱥᱤ ᱢᱤᱱᱤᱴ ᱯᱩᱨᱟᱹᱣ ᱠᱟᱱ ᱛᱟᱢᱟ ᱟᱫᱚᱧ ᱢᱮᱱᱟᱹᱭᱟ ᱩᱱᱟᱹᱜ ᱜᱮ ᱜᱟᱞᱢᱟᱨᱟᱣ ᱜᱮ ᱵᱟᱹᱧ ᱜᱟᱞᱢᱟᱨᱟᱣ ᱠᱟᱫᱟ ᱪᱤᱠᱟᱹ ᱞᱮᱠᱟᱛᱮ ᱯᱩᱨᱟᱹᱣ ᱠᱟᱱ ᱛᱤᱧᱟ